ᱦᱮᱞᱳ,
ᱦᱮᱸ ᱜᱚᱝᱠᱮ ᱡᱚᱦᱟᱨ ᱜᱮ ᱾
ᱦᱮᱸ ᱜᱚᱢᱠᱮ ᱡᱚᱦᱟᱨ ᱜᱮ ᱛᱟᱯᱚᱨ, ᱦᱮᱸ ᱱᱟᱯᱟᱭ ᱵᱟᱲᱟ ᱜᱮ ᱟᱫᱚ ᱟᱹᱵᱤᱱ ᱜᱮ ᱪᱤᱜᱠᱟ ᱦᱮᱱᱟᱜ ᱵᱤᱱᱟ ᱾
ᱦᱮᱸ ᱟᱹᱞᱤᱧ ᱦᱚᱸ ᱱᱤᱭᱟᱹ ᱵᱮᱲᱟ ᱫᱚ ᱱᱟᱯᱟᱭ ᱜᱮᱭᱟᱞᱤᱧ ᱟᱫᱚ,
ᱟᱪᱪᱷᱟ ᱛᱟᱯᱚᱨᱮ ᱠᱟᱹᱢᱤ ᱠᱟᱡᱽ ᱠᱚ ᱪᱮᱫ ᱦᱩᱭᱩᱜ ᱠᱟᱱᱟ ᱪᱟᱨᱟ ᱠᱚᱵᱮᱱ ᱜᱤᱲᱤ ᱠᱮᱫᱟ ᱥᱮ ᱟᱹᱨᱤ ᱾
ᱪᱟᱨᱟ ᱠᱚᱫᱚ ᱜᱤᱲᱤ ᱞᱮᱫᱟ ᱞᱤᱧ ᱟᱨᱚᱞᱤᱧ ᱦᱟᱞᱟᱝ ᱟᱠᱟᱫᱟ ᱾ ᱟᱫᱚ, ᱦᱟᱞᱟᱝ ᱫᱚ ᱟᱹᱞᱤᱧ ᱫᱚ ᱵᱟᱹᱞᱤᱧ ᱦᱟᱞᱟᱝ ᱟᱠᱟᱫᱟ ᱢᱟᱱᱮ ᱪᱮᱬᱮ ᱠᱚᱠᱚ ᱦᱟᱞᱟᱝ ᱟᱠᱟᱫᱟ ᱛᱟᱦᱞᱮ ᱟᱨᱦᱚᱞᱤᱧ ᱫᱚᱲᱦᱟ ᱜᱤᱲᱤ ᱫᱚᱲᱦᱟ ᱠᱮᱫᱟᱞᱤᱧ‌᱾
ᱚ ᱟᱪᱪᱷᱟ ᱟᱪᱪᱷᱟ ᱟᱹᱞᱤᱧ ᱦᱚᱸ ᱚᱝᱠᱟ ᱜᱮ ᱦᱮᱸ ᱦᱚᱜᱼᱚᱭ ᱛᱤ-ᱛᱤᱦᱤᱧ ᱜᱟᱯᱟ ᱫᱚ ᱫᱚᱢᱮ ᱥᱮᱛᱳᱝ ᱫᱟ ᱠᱤᱪᱷᱩ ᱫᱤᱱ ᱞᱟᱦᱟᱭ ᱫᱟᱜ ᱞᱟᱜ ᱛᱟᱦᱮᱸᱫ ᱛᱮ ᱠᱟᱹᱴᱤᱡ ᱢᱟᱴ ᱨᱮ, ᱩᱸᱻ ᱫᱟᱜ ᱡᱚᱢᱟᱣ ᱟᱠᱟᱱᱟ ᱾ ᱛᱟᱨᱯᱚᱨ ᱚᱸᱰᱮ ᱪᱟᱨᱟ ᱜᱤᱰᱤ ᱪᱟᱞᱟᱣ ᱦᱳᱭ ᱞᱮᱱ ᱛᱮ, ᱛᱟᱦᱮᱱᱚᱜ ᱛᱟᱯᱚᱨᱮ ᱜᱤᱰᱤ ᱠᱟᱛᱮᱜ ᱧᱮᱞ ᱦᱩᱭᱩᱜ ᱠᱟᱱᱟ ᱡᱮᱼᱼ ᱵᱟᱝ ᱵᱟᱝ ᱡᱩᱛᱩᱜ ᱠᱟᱱᱟ ᱵᱷᱟᱥᱟᱜ ᱠᱟᱱᱟ ᱮᱢᱚᱱ ᱫᱟᱜ ᱠᱚ ᱦᱮᱱᱟᱜᱼᱟ᱾ ᱡᱟᱦᱟᱸᱠ ᱦᱮᱸ ᱪᱟᱯᱮᱜ ᱠᱟᱱᱟ ᱛᱟᱞᱚᱦᱮᱼᱼ ᱟᱨᱦᱚᱸ ᱟᱨᱦᱚᱸ ᱞᱤᱧ ᱥᱟᱵ ᱠᱟᱛᱮᱫ ᱞᱤᱧ ᱦᱮᱡ ᱮᱱᱟ ᱚᱲᱟᱜ ᱞᱤᱧ ᱟᱹᱜᱩ ᱠᱮᱫᱟᱼᱼ
ᱦᱮᱸ
ᱛᱟᱦᱚᱞᱮ ᱚᱱᱟ ᱜᱮᱞᱤᱧ ᱞᱟᱹᱭ ᱮᱫᱟ ᱛᱮᱦᱤᱧ ᱜᱤᱰᱤ ᱦᱩᱭᱩᱜᱼᱟ ᱥᱮ ᱜᱟᱯᱟ ᱜᱤᱰᱤᱭ ᱦᱩᱭᱩᱜᱼᱟ ᱛᱚᱼᱼ ᱪᱟᱨᱟ ᱠᱚᱫᱚ ᱡᱚᱛᱚ ᱪᱟᱨᱟ ᱠᱚᱞᱤᱧ ᱞᱟᱹᱭᱫᱟ ᱟᱨ ᱥᱟᱨᱼᱼ ᱳᱱᱟ ᱡᱚᱛᱚ ᱟᱹᱜᱩ ᱨᱮᱰᱤ ᱦᱩᱭ ᱟᱠᱟᱱᱟ᱾
ᱦᱮᱸ
ᱛᱟᱦᱚᱞᱮ ᱜᱟᱯᱟ ᱪᱮᱫᱠᱟ ᱟᱵᱚᱦᱟᱣᱟ ᱛᱟᱦᱮᱱ ᱠᱟᱱᱟ ᱜᱟ ᱜᱟᱯᱟ ᱛᱟᱞᱚᱦᱮ ᱜᱤᱲᱤ ᱦᱩᱭᱩᱜᱼᱟ᱾
ᱛᱟᱦᱚᱞᱮ ᱜᱚᱝᱠᱮ ᱪᱮᱫᱠᱟᱭ ᱥᱤᱛᱩᱝ ᱮᱫᱟ ᱟᱯᱮᱥᱮᱫ ᱫᱚ?
ᱜᱚᱢᱠᱮ ᱥᱤᱛᱩᱝ ᱢᱟ ᱟᱹᱰᱤ ᱡᱳᱨᱮ ᱥᱤᱛᱩᱝ ᱮᱫᱟᱭ ᱫᱚᱛᱚ ᱥᱟᱱᱟᱢᱟᱜ ᱜᱮ ᱞᱚᱞᱚ ᱪᱟᱵᱟᱜ ᱠᱟᱱᱟ ᱨᱚᱸᱜᱚᱜ ᱠᱟᱱᱟ᱾ ᱟᱫᱚ ᱫᱟᱨᱮ ᱯᱟᱞᱟ ᱠᱚᱦᱚᱸ ᱱᱚᱛᱮ ᱫᱚ ᱚᱱᱮᱠᱴᱟ ᱨᱚᱸᱜᱚ ᱦᱮᱡ ᱠᱟᱱᱟ᱾ ᱦᱟᱹᱨᱭᱟᱹᱲ ᱧᱚᱜ ᱞᱮᱱ ᱛᱟᱦᱮᱸᱜ ᱠᱤᱪᱷᱩ ᱫᱤᱱ ᱢᱟᱲᱟᱝ ᱛᱮᱜᱮ᱾ ᱟᱫᱚ ᱫᱷᱤᱨᱤ ᱠᱚᱦᱚᱸ ᱫᱚᱢᱮ ᱞᱚᱞᱚᱜ ᱠᱟᱱᱟ ᱚᱛ ᱠᱚᱦᱚᱸ ᱵᱟᱹᱞᱤᱧ ᱛᱟᱲᱟᱢ ᱫᱟᱲᱮᱭᱟᱜ ᱠᱟᱱᱟ ᱡᱩᱛᱟᱹ ᱦᱚᱸ ᱦᱟᱱᱟᱴᱟᱜ ᱫᱚ ᱥᱮᱛᱟ ᱠᱚ ᱜᱮᱨ ᱢᱟᱨᱟᱣ ᱟᱠᱟᱫ ᱛᱟᱹᱞᱤᱧᱟ ᱠᱚᱼᱼ ᱟᱫᱚ ᱠᱟᱹᱴᱤᱡ ᱚᱥᱩᱵᱤᱫᱟ ᱦᱩᱭᱩᱜ ᱠᱟᱱᱟ ᱚᱱᱟ ᱡᱟᱹᱥᱛᱤ ᱜᱚᱨᱚᱢ ᱨᱮ ᱟᱨᱠᱤ᱾
ᱦᱮᱸ ᱜᱚᱢᱠᱮ ᱟᱵᱮᱱ ᱡᱩᱛᱟᱹ ᱵᱮᱱ ᱞᱟᱹᱭ ᱠᱮᱫ ᱠᱷᱟᱱᱼᱼ ᱟᱹᱞᱤᱧᱟᱜ ᱡᱟᱦᱟᱱ ᱢᱤᱫᱴᱮᱱ ᱡᱩᱛᱟᱹ ᱛᱟᱦᱮᱸ ᱠᱟᱱ ᱛᱟᱹᱟᱞᱞᱤᱧᱟ ᱚᱱᱟ ᱫᱚᱞᱤᱧ ᱦᱟᱛᱟᱣ ᱞᱟᱜᱼᱟ ᱫᱩ ᱦᱟᱡᱟᱨᱼᱼ ᱯᱚᱪᱤᱥ ᱥᱟᱞ ᱨᱮ᱾ ᱡᱟᱦᱟᱸ ᱚᱱᱟ ᱦᱚᱨᱚᱜ ᱦᱚᱨᱚᱜ ᱛᱮ ᱚᱱᱟ ᱮᱰᱤ ᱴᱷᱮᱱ ᱵᱷᱩᱜᱟᱹᱜ ᱞᱮᱱ ᱛᱟᱹᱟᱞᱤᱧ ᱛᱟᱦᱮᱸᱫᱼᱼ ᱛᱟᱦᱚᱞᱮ ᱚᱱᱟ ᱫᱚ ᱟᱫᱚ ᱮᱢᱚᱱ ᱯᱚᱨᱤᱥᱛᱷᱤᱛᱤ ᱦᱩᱭ ᱟᱠᱟᱱᱟ ᱦᱚᱨᱚᱜ ᱛᱚ ᱵᱟᱝ ᱜᱟᱱᱚᱜ ᱠᱟᱱᱟ᱾
ᱦᱮᱸ
ᱟᱫᱚ ᱚᱱᱟ ᱫᱚᱞᱤᱮᱧ ᱞᱟᱹᱭ ᱫᱟᱞᱤᱧ᱾ ᱛᱟᱦᱚᱞᱮ ᱱᱚᱣᱟ ᱫᱚ ᱠᱩᱫᱽᱨᱤ ᱢᱟᱪᱟᱨ ᱨᱮ ᱱᱚᱣᱟ ᱫᱚ ᱛᱚᱞ ᱠᱟᱜ ᱦᱩᱭᱩᱜᱼᱟ᱾
ᱦᱮᱸ ᱦᱮᱸ ᱤᱱᱟᱹ ᱫᱚ ᱜᱩᱰᱩ ᱠᱚ ᱟᱨ ᱡᱟᱦᱟᱱ ᱠᱚᱼᱼ
ᱦᱮᱸ ᱦᱮᱸ ᱜᱩᱰᱩᱠ ᱠᱚ ᱥᱮ ᱠᱩᱸᱫᱽᱨᱤ ᱨᱮᱱ ᱛᱤᱡᱩ ᱠᱚᱠᱚ ᱢᱟᱱᱮ ᱦᱚᱨᱚᱜ ᱫᱟᱲᱮᱭᱟᱜᱼᱟ ᱩᱱᱠᱩᱣᱟᱜ ᱫᱚ ᱡᱮᱢᱚᱱᱼᱼ ᱡᱩᱛᱟᱹ ᱠᱚ ᱵᱟᱹᱱᱩᱜ ᱛᱟᱠᱚᱣᱟ ᱱᱮᱻᱱᱮᱦᱚᱲᱟᱜ ᱫᱚ ᱡᱩᱛᱟᱹ ᱠᱚᱼᱼ ᱠᱤᱨᱤᱧ ᱦᱩᱭᱩᱜᱼᱟ ᱦᱚᱨᱚᱜ ᱵᱟᱲᱟ ᱦᱤᱡᱩᱜ ᱛᱟᱦᱚᱞᱮ ᱦᱚᱱᱮ ᱚᱝᱼᱠᱟ᱾
ᱡᱟᱭ ᱦᱚᱠ ᱜᱚᱢᱠᱮ ᱚᱱᱟ ᱦᱚᱸ ᱱᱟᱯᱟᱭ ᱠᱟᱛᱷᱟ ᱜᱮᱵᱤᱱ ᱞᱟᱹᱭ ᱠᱮᱫᱟ ᱟᱹᱰᱤ ᱜᱮᱟᱱ ᱨᱮᱱᱟᱜ ᱠᱟᱛᱷᱟ ᱜᱮᱼᱼ ᱟᱫᱚᱼᱼ ᱛᱟᱦᱚᱞᱮ ᱪᱮᱫ ᱠᱚᱵᱤᱱ ᱪᱤᱠᱟᱹᱭᱮᱫᱟ ᱠᱤᱫᱩᱵ ᱵᱟᱲᱟᱭ ᱱᱟᱵᱤᱱ ᱥᱮ ᱵᱟᱝ?
ᱦᱮᱸ ᱜᱚᱢᱠᱮ ᱠᱤᱫᱩᱩᱜ ᱦᱩᱭ ᱠᱟᱱᱟ ᱟᱫᱚ᱾ ᱦᱳᱭᱛᱚ ᱥᱤᱛᱩᱝ ᱦᱚᱸ ᱥᱤᱛᱩᱝ ᱮᱱᱟ ᱛᱟᱦᱚᱞᱮᱼᱼ ᱢᱟᱸᱡᱟᱱᱚᱜ ᱦᱩᱭᱩᱜᱼᱟ ᱟᱫᱚ ᱛᱟᱨᱯᱚᱨ ᱡᱟ ᱥᱤᱛᱩᱝ ᱠᱟᱱᱟ ᱵᱟᱸᱫ ᱫᱟᱜᱼᱼ ᱠᱚᱦᱚᱸ ᱡᱚᱛᱚ ᱟᱸᱡᱮᱫᱚᱜ ᱠᱟᱱᱟ ᱱᱟᱹᱭ ᱫᱟᱜ ᱠᱚᱦᱚᱸᱼᱼ ᱡᱟᱨ ᱯᱷᱚᱞᱮ ᱡᱟᱦᱟᱸ ᱦᱟᱹᱠᱩ ᱠᱚ ᱦᱮᱱᱟᱜ ᱠᱚᱣᱟ ᱡᱚᱛᱚ ᱠᱚ ᱫᱚᱱ ᱨᱟᱠᱟᱵ ᱠᱟᱱᱟ᱾
ᱦᱮᱸ ᱟᱫᱚ ᱜᱚᱝᱠᱮ ᱥᱤᱛᱩᱝ ᱡᱟᱞᱟ ᱫᱚᱼᱼ ᱩᱱᱠᱩ ᱦᱚᱸ ᱪᱤᱠᱟᱹᱭ ᱟᱠᱚ ᱩᱱᱠᱩ ᱦᱚᱸᱛᱚ ᱜᱷᱩᱴᱩ ᱥᱮᱫ ᱠᱚ ᱨᱟᱠᱟᱵ ᱥᱟᱱᱟᱭᱮᱫ ᱠᱚᱣᱟ ᱨᱮᱭᱟᱲ ᱛᱮᱱ ᱩᱢᱩᱞ ᱠᱚᱨᱮ
ᱦᱮᱸ ᱩᱱᱠᱩ ᱦᱚᱸ ᱩᱢᱩᱞ ᱥᱟᱱᱟᱭᱮᱫ ᱠᱚᱣᱟ ᱞᱟᱹᱭ ᱞᱟᱹᱭ ᱫᱟᱠᱚ ᱦᱮᱸ ᱦᱚᱲ ᱜᱮᱠᱚ ᱩᱢᱩᱞ ᱠᱟᱱᱟ ᱟᱞᱮ ᱠᱷᱟᱱ ᱫᱚ ᱫᱟᱜ ᱨᱮ ᱞᱚᱞᱚ ᱫᱟᱜ ᱨᱮᱠᱚ ᱫᱚᱦᱚ ᱠᱟᱫ ᱞᱮᱭᱟ᱾ ᱱᱮᱸ ᱦᱚᱲ ᱦᱚᱸ ᱥᱟᱵ ᱥᱟᱱᱟᱭᱟᱱᱤᱡ ᱠᱟᱱᱟ ᱟᱫᱚ ᱡᱩᱫᱤ ᱡᱷᱚᱛᱚ ᱦᱟᱹᱠᱩ ᱠᱚ ᱨᱟᱠᱟᱵᱟ ᱟᱫᱚ ᱪᱤᱴᱠᱟᱹ ᱛᱮᱵᱮᱱ ᱥᱟᱵ ᱠᱚ ᱠᱚᱣᱟ ᱩᱱᱠᱩ ᱛᱚ ᱦᱮᱸ ᱵᱟᱹᱲᱥᱤᱭᱟᱛᱮᱫ ᱪᱟᱞᱟᱜ ᱦᱩᱭᱩᱜ ᱠᱟᱱᱟ ᱧᱮᱞ ᱦᱩᱭᱩᱜ ᱠᱟᱱᱟ ᱡᱮ ᱦᱟᱹᱠᱩ ᱫᱚ ᱫᱟᱨᱮ ᱩᱢᱩᱞ ᱨᱮᱠᱚ ᱡᱮᱰᱮᱨ ᱠᱟᱱᱟ ᱡᱮᱰᱮᱨ ᱫᱚ ᱵᱟᱝ ᱩᱢᱩᱞ ᱠᱟᱱᱟ ᱠᱚ ᱛᱟᱦᱚᱞᱮ ᱦᱮᱸ ᱟᱫᱚ ᱵᱟᱫᱽᱫᱷᱚᱛᱟ ᱟᱫᱚ ᱫᱟᱹᱲ ᱦᱩᱭᱩᱜ ᱠᱟᱱᱟ ᱚᱲᱟᱜ ᱜᱮ ᱦᱮᱸ ᱫᱟᱜ ᱨᱮ ᱵᱟᱹᱱᱩᱜ ᱠᱚᱣᱟ ᱛᱟᱦᱚᱞᱮ ᱪᱮᱫᱟᱜ ᱮᱢ ᱥᱟᱵ ᱠᱚᱣᱟ
ᱟᱨ ᱩᱱᱠᱩ ᱟᱫᱚ ᱵᱮᱪᱟᱨᱤ ᱦᱟᱹᱠᱩ ᱦᱚᱸ ᱟᱫᱚ ᱪᱮᱫ ᱵᱤᱱ ᱢᱮᱛᱟ ᱠᱚᱣᱟ᱾ ᱟᱫᱚ ᱡᱟᱹᱯᱩᱫ ᱦᱚᱸ ᱵᱟᱭ ᱡᱟᱹᱯᱩᱫ ᱟᱠᱚ ᱠᱟᱱᱟ ᱵᱟᱠᱷᱟᱱ ᱠᱚ ᱵᱤᱞᱤ ᱧᱚᱜ ᱠᱮᱭᱟ᱾
ᱦᱮᱸ ᱦᱮᱸ
ᱦᱮᱸ ᱥᱤᱢ ᱵᱤᱞᱤ ᱠᱚᱜᱮ ᱡᱚᱢ ᱦᱩᱭᱩᱜ ᱠᱟᱱᱟ ᱦᱟᱹᱠᱩ ᱵᱤᱞᱤ ᱫᱚ ᱵᱟᱝ ᱧᱟᱢᱚᱜ ᱠᱟᱱᱟ ᱮᱠᱷᱚᱱ ᱟᱨ ᱥᱤᱢ ᱵᱤᱞᱤ ᱢᱟ ᱫᱚᱢᱮ ᱜᱮ ᱫᱟᱢ ᱧᱚᱜ ᱠᱟᱱᱟ ᱱᱮᱛᱟᱨ ᱫᱚ ᱦᱮᱸ
ᱦᱮᱸ ᱦᱮᱸ ᱫᱚᱢᱮ ᱫᱟᱢ ᱠᱟᱱᱟ ᱜᱚᱢᱠᱮ, ᱚᱱᱟ ᱥᱤᱢ ᱵᱤᱞᱤ ᱵᱮᱱ ᱞᱟᱹᱭ ᱠᱮᱫ ᱠᱷᱟᱱ ᱟᱞᱮᱭᱟᱜ ᱪᱟᱞᱪᱚᱴ ᱨᱮ ᱢᱤᱫ ᱫᱷᱟᱣ ᱯᱳᱲ ᱥᱟᱺᱰᱤ ᱢᱤᱫ ᱫᱷᱟᱣ ᱨᱟᱠᱟᱵ ᱠᱟᱱᱟ ᱛᱟᱦᱚᱞᱮ ᱵᱤᱞᱤ ᱛᱚᱭ ᱵᱤᱞᱤ ᱠᱮᱫᱟ ᱢᱟ ᱟᱫᱚ ᱚᱠᱟᱥᱮᱫ ᱧᱩᱨᱩᱜ-ᱟ ᱚᱱᱟ ᱛᱚ ᱵᱟᱝ ᱵᱩᱡᱩᱜ ᱠᱟᱱᱟ ᱡᱷᱚᱛᱚ ᱦᱚᱲ ᱟᱫᱚ ᱦᱮᱞᱳ ᱦᱮᱞᱳ ᱛᱟᱦᱚᱞᱮ ᱡᱚᱛᱚ ᱦᱚᱲ ᱟᱫᱚ ᱫᱟᱹᱲ ᱵᱟᱲᱟᱭ ᱦᱩᱭᱩᱜ ᱠᱟᱱᱟ᱾
ᱦ ᱛᱮ ᱦᱮᱞᱳ ᱦᱮᱸ ᱜᱚᱢᱠᱮ ᱞᱟᱹᱭ ᱵᱮᱱ?
ᱜᱚᱝᱠᱮ ᱛᱟᱦᱚᱞᱮ ᱛᱩᱯᱩ ᱠᱚᱫᱚ ᱦᱩᱭ ᱵᱟᱲᱟᱭ ᱱᱟ ᱥᱮ ᱵᱟᱝ?
ᱟᱹᱨᱤ ᱦᱩᱭᱩᱜ-ᱟ ᱱᱚᱜ-ᱚᱭ ᱫᱩᱲᱩᱵ ᱵᱟᱲᱟᱭ ᱦᱩᱭᱩᱜ ᱠᱟᱱᱟ᱾
ᱜᱚᱝᱠᱮ ᱟᱯᱮ ᱚᱱᱛᱮ ᱫᱚ ᱦᱩᱞ ᱢᱟᱦᱟ ᱠᱚᱫᱚ ᱛᱟᱦᱚᱞᱮ ᱦᱩᱭ ᱵᱟᱲᱟᱜ ᱟᱥᱮ ᱵᱟᱝ?
ᱦᱮᱸ ᱦᱩᱞ ᱢᱟᱦᱟ ᱠᱚ ᱯᱟᱞᱟᱣ ᱦᱩᱭᱩᱜ ᱜᱮᱭᱟ ᱦᱮᱸᱜ ᱚᱭ ᱡᱟᱦᱟᱸ ᱠᱚ ᱞᱟᱹᱭᱮᱫᱟ ᱪᱟᱨ ᱯᱟᱸᱪ ᱵᱚᱪᱷᱚᱨ ᱫᱷᱚᱨᱮ ᱦᱩᱞ ᱢᱟᱦᱟ ᱯᱟᱞᱟᱣ ᱦᱩᱭᱩᱜ ᱠᱟᱱᱟ ᱫᱚᱢᱮ ᱞᱟᱦᱟ ᱛᱮᱫᱚ ᱚᱱᱠᱟ ᱯᱟᱞᱟᱣ ᱫᱚ ᱵᱟᱝ ᱦᱩᱭᱩᱜ ᱛᱟᱦᱮᱸᱫ ᱛᱟᱦᱚᱞᱮ ᱯᱟᱞᱟᱣ ᱦᱩᱭᱩᱜ ᱠᱟᱱ ᱜᱮᱭᱟ᱾
ᱦᱩᱸ
ᱛᱟᱦᱚᱞᱮ ᱟᱞᱮ ᱡᱟᱦᱟᱸ ᱠᱚ ᱞᱟᱹᱭᱟ ᱟᱵᱚ ᱢᱟᱱᱮ ᱥᱤᱥᱤ ᱥᱮᱛᱟᱜ ᱨᱮ ᱛᱩᱯᱩ ᱠᱟᱛᱮᱫ ᱛᱟᱯ ᱛᱚᱨ ᱢᱟᱹᱡᱷᱤ ᱠᱚ, ᱯᱟᱨᱟᱱᱤᱠ ᱠᱚ, ᱜᱚᱰᱮᱛ, ᱠᱚ ᱡᱟᱦᱟᱸ ᱟᱵᱚᱨᱮᱱ ᱜᱩᱱᱤ ᱜᱩᱨᱩ ᱢᱚᱬᱮ ᱦᱚᱲ ᱦᱮᱱᱟᱜ ᱠᱚᱣᱟ ᱦᱮᱸ ᱩᱱᱠᱩ ᱡᱟᱦᱟᱸ ᱥᱟᱨ ᱡᱚᱢ ᱰᱟᱹᱨ ᱚᱱᱮ ᱵᱤᱫ ᱠᱟᱛᱮᱫᱼᱼ ᱛᱟᱞᱟ ᱠᱩᱞᱦᱤ ᱨᱮ ᱡᱟᱦᱟᱸ, ᱮᱸ ᱵᱟᱦᱟ ᱢᱟᱞᱟᱼᱼ ᱦᱮᱸ, ᱵᱟᱦᱟ ᱢᱟᱞᱟ ᱟᱨᱟᱣ ᱠᱟᱛᱮᱫ ᱡᱟᱦᱟᱸ ᱵᱟᱨᱭᱟ ᱠᱟᱛᱼᱺ ᱟ ᱦᱩᱞ ᱢᱟᱦᱟ ᱱᱤᱭᱟᱹ ᱵᱟᱨᱭᱟ ᱠᱟᱛᱷᱟ ᱨᱚᱲ ᱠᱟᱛᱮᱫ ᱡᱮ ᱢᱤᱫᱴᱮᱱ ᱥᱨᱚᱫᱽᱫᱷᱟ ᱡᱟᱱᱟᱣᱼᱼ
ᱦᱮᱸ ᱦᱮᱸ ᱦᱮᱸ᱾
ᱚᱱᱠᱟ ᱦᱮᱸ ᱵᱷᱟᱞᱮ ᱜᱮ ᱢᱟᱱᱟᱣ ᱦᱩᱭᱩᱜᱼᱟ ᱾ ᱟᱨ ᱜᱚᱝᱠᱮ, ᱦᱩᱸᱼᱼ ᱛᱟᱦᱚᱞᱮ ᱜᱚᱝᱠᱮ ᱟᱯᱮ ᱫᱚ ᱪᱤᱫᱠᱟ ᱯᱮ ᱢᱟᱱᱟᱣ ᱮᱫᱟ?
ᱦᱮᱸ ᱛᱟᱦᱚᱞᱮ ᱱᱤᱭᱟᱹ ᱫᱷᱟᱣ ᱫᱚ ᱡᱟᱹᱥᱛᱤ ᱜᱮ ᱞᱮ ᱢᱟᱱᱟᱣ ᱮᱫᱟ ᱟᱫᱚ ᱟᱹᱞᱤᱧ ᱦᱚᱸ ᱚᱲᱟᱜ ᱨᱮᱫᱚ ᱥᱮᱛᱟᱜ ᱠᱷᱚᱱ ᱜᱮ ᱵᱟᱹᱱᱩᱜ ᱞᱤᱧᱟ ᱟᱹᱞᱤᱧ ᱦᱚᱸ ᱯᱨᱚᱪᱟᱨ ᱨᱮᱞᱤᱧ ᱪᱟᱞᱟᱣ ᱞᱮᱱᱟ ᱦᱩᱞ ᱢᱟᱦᱟ ᱢᱟᱱᱟᱣ ᱞᱟᱹᱜᱤᱫ ᱾ ᱦᱮᱸ᱾
ᱟᱪᱪᱷᱟ ᱟᱪᱪᱷᱟ᱾᱾
ᱦᱮᱻ ᱱᱚᱛᱮᱞᱤᱧ ᱥᱮᱱ ᱞᱮᱱᱟ ᱥᱟᱹᱜᱤᱧ ᱧᱚᱜ ᱜᱮ, ᱯᱨᱚᱪᱟᱨ ᱟᱛᱳ ᱦᱚᱲᱠᱚ ᱠᱚᱴᱷᱮᱡ ᱞᱤᱧᱼᱼ ᱡᱟᱣᱨᱟ ᱠᱮᱫ ᱠᱚᱣᱟ ᱛᱟᱯᱚᱨ ᱞᱤᱧᱼᱺ ᱱᱚᱸᱰᱮ ᱱᱚᱝᱠᱟ ᱦᱩᱞ ᱢᱟᱦᱟ ᱠᱚ ᱠᱟᱹᱴᱤᱡ ᱢᱟᱱᱟᱣ ᱵᱟᱛᱟᱣ ᱦᱩᱭᱩᱜᱼᱟ ᱾ ᱦᱮᱸ ᱫᱷᱚᱨᱚᱢ ᱨᱮᱱᱟᱜ ᱥᱟᱯᱟᱵ ᱠᱚ ᱟᱛᱮᱜ ᱦᱤᱡᱩᱜ ᱯᱮ ᱠᱟᱹᱴᱤᱡ ᱱᱚᱸᱰᱮ, ᱢᱟᱱᱞᱮ ᱤᱥᱤᱠᱟ ᱜᱚᱰᱟ ᱡᱟᱦᱟᱸ ᱢᱮᱱᱟᱜᱼᱟ ᱱᱚᱸᱰᱮ ᱾ ᱟᱫᱚ, ᱟᱨᱳᱼᱼ ᱦᱩᱸ, ᱠᱤᱫᱩᱵ ᱠᱚ ᱡᱚᱢ ᱠᱟᱛᱮᱜ ᱟᱨᱦᱚᱸ ᱞᱤᱧ ᱪᱟᱞᱟᱜᱼᱟ ᱢᱤᱫ ᱫᱷᱟᱣ ᱾
ᱚᱸ ᱦᱮᱸ ᱦᱮᱸ, ᱱᱚᱣᱟ ᱡᱟᱦᱟ ᱤᱥᱤᱠᱟ ᱜᱚᱰᱟ ᱵᱮᱱ ᱞᱟᱹᱭ ᱠᱮᱫᱼᱟ ᱾ ᱱᱚᱣᱟ ᱛᱚ ᱢᱤᱫ ᱥᱚᱢᱚᱭ ᱚᱸᱰᱮ ᱚᱞᱤᱢᱯᱤᱠ ᱠᱷᱮᱞ ᱦᱩᱭᱩᱜ ᱠᱟᱱ ᱛᱟᱦᱮᱸᱫ ᱫᱤᱥᱟᱹᱭᱟᱞᱤᱧ ᱾ ᱛᱚᱠᱷᱚᱱ ᱫᱚ ᱦᱮᱸ ᱾ ᱥᱚᱛᱚᱨᱚᱥᱚ ᱟᱴᱷᱟᱱᱚᱵᱽᱵᱚᱭ ᱥᱟᱞ ᱨᱮᱱᱟᱜ ᱦᱮᱸ, ᱪᱳᱥᱳᱴᱴᱤ ᱦᱮᱸ᱾ ᱚ ᱚᱱᱟ ᱨᱮᱱᱟᱜ, ᱤᱭᱟᱹ ᱠᱟᱱᱟ ᱱᱚᱣᱟ ᱫᱚ ᱾ ᱵᱤᱨᱟᱴ ᱢᱤᱫᱴᱮᱱ ᱵᱤᱠᱷᱟᱛᱚ ᱜᱚᱰᱟ ᱛᱟᱦᱮᱸᱡ ᱠᱟᱱᱟ ᱡᱟᱨ ᱯᱷᱚᱞᱮ ᱱᱮᱛᱟᱨᱼᱼ ᱱᱮᱛᱟᱨ ᱜᱤᱫᱽᱨᱟᱹ ᱠᱚ ᱱᱚᱣᱟ ᱵᱟᱝ ᱫᱮᱠᱷᱟ ᱥᱩᱱᱟ ᱠᱷᱟᱹᱛᱤᱨ ᱛᱮ ᱵᱷᱟᱞᱮ ᱠᱚᱭᱛᱮ ᱯᱚᱨᱤᱪᱚᱞᱚᱱᱟᱼᱼ
ᱟᱨ ᱜᱚᱝᱠᱮ ᱡᱚᱛᱚᱠᱷᱚᱱ ᱫᱩᱠ ᱞᱤᱧ ᱧᱟᱢ ᱮᱫᱟ, ᱜᱚᱰᱟᱨᱮᱼᱼ ᱜᱚᱫᱟ ᱫᱚ ᱜᱚᱴᱟ ᱫᱚ ᱴᱷᱤᱠ ᱜᱮᱭᱟ ᱾ ᱫᱮᱠᱷᱟ ᱥᱩᱱᱟ ᱡᱟᱦᱟᱸ ᱢᱮᱱᱟᱜᱼᱟ, ᱥᱚᱨᱠᱟᱨ ᱯᱟᱦᱴᱟ ᱦᱚᱸ ᱠᱚ ᱦᱟᱛᱟᱣ ᱟᱠᱟᱫᱟ ᱾ ᱫᱮᱠᱷᱟ ᱥᱩᱱᱟ ᱨᱮᱱᱟᱜ ᱫᱟᱹᱭᱤᱛᱛᱚ ᱟᱫᱚ ᱴᱷᱤᱠ ᱜᱮᱭᱟ ᱜᱚᱰᱟ ᱠᱚᱫᱚ ᱥᱚᱢᱟᱱ ᱜᱮᱭᱟ, ᱟᱫᱚ ᱞᱮᱸᱰᱮᱫ ᱫᱚᱢᱮ ᱠᱚ ᱵᱩᱨᱩᱡᱼᱼ ᱚᱱᱟᱜᱮ ᱢᱚᱱᱴᱟᱨᱮ ᱠᱟᱹᱴᱤᱡ, ᱩᱸ ᱠᱷᱟᱨᱟᱯ ᱵᱩᱡᱷᱟᱹᱜ ᱠᱟᱱᱟ ᱾
ᱞᱮᱸᱰᱮᱫ ᱜᱚᱝᱠᱮ ᱩᱱᱠᱩ ᱫᱚ ᱦᱩᱭᱩᱜ ᱠᱟᱱᱟ ᱠᱚ, ᱡᱟᱦᱟᱸ ᱠᱚ ᱞᱟᱹᱭᱟ ᱢᱤᱫᱴᱮᱱ ᱡᱤᱞᱤᱧ ᱡᱤᱞᱤᱧ ᱠᱚ ᱾
ᱦᱮᱸ ᱚᱝᱜᱩᱨᱤ, ᱚᱝᱜᱩᱨᱤ ᱢᱟᱞ ᱠᱚ ᱢᱮᱛᱟ ᱠᱚ ᱠᱟᱱᱟ ᱡᱟᱦᱟᱸᱭ ᱾
ᱦᱮᱸ ᱦᱮᱸ, ᱚᱝᱜᱩᱨᱩᱫᱽ ᱜᱚᱢ ᱾ ᱦᱮᱞᱳ, ᱛᱟᱞᱦᱮ ᱩᱱᱠᱩ ᱡᱟᱦᱟᱸᱭ ᱠᱚ ᱵᱩᱨᱩᱡ ᱫᱟ ᱾ ᱱᱚᱣᱟ ᱟᱫᱚ ᱦᱮᱸ ᱢᱤᱫᱴᱮᱱ, ᱚᱱᱟ ᱠᱷᱚᱱᱟᱜ ᱢᱤᱫᱴᱮᱱ ᱥᱤᱠᱠᱷᱟ ᱵᱚᱱ ᱧᱟᱢᱟ ᱡᱟᱦᱟᱸ ᱫᱚ ᱦᱩᱭᱩᱜ ᱠᱟᱱᱟᱼᱼ ᱚᱱᱮ ᱡᱮ ᱢᱤᱫᱴᱮᱱ ᱟᱹᱰᱤ ᱢᱟᱨᱟᱝ ᱢᱤᱫᱴᱮᱱ ᱫᱷᱤᱨᱤ ᱞᱮᱠᱟ ᱡᱩ ᱩᱛᱩᱜᱚᱜ ᱠᱟᱱᱟ ᱪᱮᱛᱟᱱ ᱥᱮᱫ, ᱚᱱᱟ ᱫᱚ ᱚᱱᱟ ᱧᱮᱞ ᱠᱟᱛᱮ ᱡᱟᱦᱟᱸ ᱦᱮᱸᱼᱼ
ᱥᱤᱨᱡᱚᱱᱤᱭᱟᱹ ᱪᱮᱫ ᱞᱮᱠᱟ ᱠᱟᱛᱮᱜ ᱥᱤᱨᱡᱟᱹᱣ ᱟᱠᱟᱜ ᱠᱚᱣᱟᱭ ᱱᱩᱠᱩ, ᱚᱱᱟ ᱦᱚᱸ ᱟᱵᱼᱼ ᱟᱵᱚ ᱠᱟᱹᱴᱤᱡ ᱧᱮᱞᱛᱮ ᱥᱮᱬᱟ ᱫᱚᱨᱠᱟᱨ ᱛᱟᱵᱚᱱ ᱡᱮᱼᱼ ᱦᱮᱻ ᱥᱩᱫᱩ ᱡᱚᱢ ᱠᱟᱛᱮ ᱫᱚ ᱵᱟᱝ ᱦᱩᱭᱩᱜᱼᱟ, ᱡᱚᱢ ᱩᱰᱩᱠ ᱠᱟᱛᱮᱜ ᱨᱮᱦᱚᱸ ᱚᱲᱟᱜ ᱡᱩᱛ ᱜᱟᱱᱚᱜᱼᱟ ᱾
ᱦᱮᱸ᱾
ᱟᱫᱚ ᱱᱤᱛᱚᱜ ᱫᱚ ᱡᱟᱹᱯᱩᱫ ᱫᱤᱱ ᱦᱤᱡᱩᱜ ᱠᱟᱱᱟ, ᱟᱫᱚ ᱞᱮᱸᱰᱮᱫ ᱠᱚ ᱞᱮᱸᱰᱮᱛ ᱪᱷᱟᱲᱟ ᱢᱟ ᱟᱵᱚ ᱪᱟᱹᱥᱤᱭᱟᱜ ᱫᱚ ᱵᱟᱝ ᱪᱟᱞᱟᱜᱼᱟ᱾ ᱞᱟᱹᱭᱟᱠᱚ ᱞᱮᱸᱰᱮᱛ ᱜᱩᱨᱤᱡ ᱫᱚ ᱫᱚᱢᱮᱜᱮ ᱮᱻ ᱥᱟᱨ ᱞᱮᱠᱟᱭ ᱠᱟᱹᱢᱤᱭᱟ᱾ ᱟᱫᱚ ᱟᱞᱮ ᱱᱚᱛᱮ ᱦᱚᱸ ᱚᱱᱟᱛᱮ ᱞᱮᱸᱰᱮᱫ ᱞᱮᱧ ᱟᱹᱥᱩᱞᱮᱫ ᱠᱚᱣᱟ ᱵᱟᱝ ᱫᱚ ᱵᱟᱝ ᱠᱷᱮᱛ ᱠᱚᱨᱮ ᱜᱮ᱾ ᱵᱟᱹᱫᱽ ᱠᱚᱨᱮ ᱞᱮᱸᱰᱮᱛ ᱟᱹᱥᱩᱞ ᱟᱫᱚ ᱪᱮᱫ ᱵᱤᱱ ᱞᱟᱹᱭᱟ ᱜᱚᱝᱠᱮ ᱞᱮᱸᱰᱮᱡ ᱞᱤᱧ ᱟᱹᱥᱩᱞᱮᱫ ᱠᱚᱣᱟ ᱜᱤᱫᱽᱨᱟᱹ ᱫᱚ ᱵᱟᱝ ᱠᱚ ᱵᱷᱟᱞᱮᱭᱟ ᱜᱤᱫᱽᱨᱟᱹ ᱠᱚ ᱦᱤᱡᱩᱜ ᱠᱟᱱᱟ᱾ ᱦᱟᱹᱠᱩ ᱥᱟᱵ ᱞᱟᱹᱭ ᱠᱚᱣᱟ ᱟᱨᱦᱚᱸ ᱠᱚ ᱤᱫᱤᱭᱮᱫ ᱠᱚᱣᱟ ᱢᱟᱨᱟᱣ ᱤᱫᱤᱭᱮᱫ ᱠᱚᱣᱟ᱾ ᱦᱳᱭ ᱛᱚ
ᱦᱚᱜᱼᱱᱟ ᱡᱤᱱᱤᱥᱴᱟ ᱫᱚ ᱦᱮᱸ ᱫᱚ ᱫᱚᱢᱮ ᱜᱮ ᱩᱱᱠᱩ ᱜᱚᱴᱟ ᱜᱮ ᱧᱮᱞᱚᱜ ᱠᱟᱱᱟ᱾ ᱡᱟᱦᱟᱸᱭ ᱜᱤᱫᱽᱨᱟᱹ ᱠᱚ ᱞᱮᱸᱰᱮᱫ ᱠᱚ ᱥᱟᱵ ᱮᱫ ᱠᱚᱣᱟ ᱛᱟᱭᱚᱢ ᱥᱮᱫ ᱛᱮ ᱟᱱᱮ ᱱᱮ ᱠᱟᱴᱟ ᱠᱚ ᱠᱷᱟᱹᱲ ᱟᱠᱚ ᱠᱟᱱᱟ ᱟᱨ ᱠᱚ ᱫᱟᱜ ᱨᱮᱠᱚ ᱪᱟᱯᱟᱫ ᱜᱚᱫ ᱠᱟᱠᱚ ᱠᱟᱱᱟ᱾ ᱚᱱᱟ ᱠᱚᱫᱚ ᱠᱟᱹᱴᱤᱡ ᱛᱤ ᱮᱴᱟᱜ ᱥᱮᱡ ᱪᱟᱞᱟᱜ ᱠᱟᱱᱟ, ᱟᱵᱚᱣᱟᱜ ᱡᱟᱦᱟᱸ ᱥᱚᱢᱟᱡᱽ ᱨᱮᱱᱟᱜ ᱦᱮᱸ ᱛᱮᱦᱮᱧ ᱪᱮᱫᱠᱟ ᱵᱟᱝ ᱪᱟᱞᱟᱜ ᱠᱟᱱᱟ ᱫᱟᱜ ᱥᱮᱫ
ᱦᱩᱸ ᱦᱩᱸ ᱟᱫᱚ ᱩᱱᱠᱩ ᱦᱚᱸᱛᱚ ᱵᱟᱧᱪᱟᱣ ᱨᱮᱱᱟᱜ ᱚᱫᱷᱤᱠᱟᱨ ᱠᱟᱨ ᱢᱟ ᱢᱮᱱᱟᱜ ᱜᱮ ᱥᱟᱶᱛᱮ ᱥᱤᱨᱡᱟᱹ ᱱᱤᱭᱟᱹ ᱛᱚ, ᱚᱱᱟ ᱞᱟᱹᱜᱤᱫ ᱫᱚ ᱵᱟᱭ ᱥᱤᱨᱡᱟᱹᱣ ᱟᱠᱟᱫ ᱵᱚᱱᱟ᱾
ᱦᱮᱸ᱾
ᱦᱮᱸ ᱟᱨ ᱟᱵᱚ ᱦᱚᱸ ᱜᱤᱫᱽᱨᱟᱹ ᱠᱚᱫᱚ ᱚᱱᱟ ᱫᱚ ᱥᱚᱪᱮᱛᱚᱱ ᱫᱚᱨᱠᱟᱨᱚᱜᱼᱟ᱾ ᱜᱟᱨᱡᱮᱱ ᱠᱚ ᱠᱟᱹᱴᱤᱡ, ᱥᱚᱪᱮᱛᱚᱱ ᱢᱟ ᱮᱠᱟᱞ ᱛᱮᱜᱮ ᱫᱚᱨᱠᱟᱨ ᱟᱨ ᱤᱥᱠᱩᱞ ᱨᱮᱦᱚᱸ ᱵᱳᱭ ᱠᱚᱨᱮ ᱦᱚᱸ ᱱᱚᱣᱟ ᱠᱚᱫᱚ ᱯᱟᱲᱦᱟᱣ ᱫᱚᱨᱠᱟᱨ ᱠᱟᱱ ᱛᱟᱠᱚᱣᱟ᱾ ᱯᱚᱴᱷᱚᱱ ᱯᱟᱴᱷᱚᱱ ᱨᱮ ᱡᱮᱱᱚ ᱪᱟᱹᱞᱩ ᱛᱟᱦᱮᱱ ᱢᱟ᱾ ᱟᱨ ᱱᱤᱛᱚᱜ ᱫᱚ ᱱᱟᱭ ᱡᱟᱦᱟᱸ ᱞᱮᱠᱟ ᱜᱮ, ᱦᱟᱯᱮᱱ ᱫᱤᱱ ᱜᱤᱫᱽᱨᱟᱹ ᱠᱚ ᱪᱮᱫ ᱠᱚ ᱥᱮᱬᱟᱭᱟ ᱟᱵᱚ ᱧᱮᱞᱛᱮ?
ᱦᱮᱸ ᱦᱮᱸ᱾
ᱟᱨ ᱜᱟᱨᱡᱮᱱ ᱜᱮ ᱡᱩᱫᱤ ᱡᱚᱛᱚ ᱜᱮᱵᱚᱱ ᱥᱚᱪᱮᱛᱚᱱᱚᱜᱼᱟ᱾ ᱮᱸᱰᱮᱠᱷᱟᱱ ᱫᱚ ᱟᱹᱰᱤ ᱱᱟᱯᱟᱭᱚᱜᱼᱟ᱾
ᱦᱮᱸ ᱦᱮᱸ ᱥᱚᱢᱟᱡᱽ ᱠᱚ ᱞᱟᱦᱟ ᱥᱮᱫ ᱵᱚᱱ ᱤᱫᱤ ᱫᱟᱲᱮᱭᱟᱜᱼᱟ᱾ ᱟ-ᱦᱮᱸ ᱱᱩᱱᱟᱹᱜ ᱞᱟᱦᱟ ᱵᱚᱱ ᱤᱫᱤᱭᱟ ᱡᱟᱦᱟᱸᱛᱮ, ᱟᱫᱚ ᱯᱚᱨᱮᱛᱮ ᱡᱟᱦᱟᱸ ᱡᱮᱱᱟᱨᱮᱥᱮᱱ ᱠᱚ ᱦᱤᱡᱩᱜ ᱠᱟᱱᱟ, ᱩᱱᱠᱩ ᱢᱚᱱᱮ ᱠᱟᱛᱮ ᱨᱮᱦᱚᱸ ᱵᱟᱝ ᱠᱚ ᱨᱩᱣᱟᱹᱲ ᱫᱟᱲᱮᱭᱟᱜᱼᱟ᱾ ᱩᱱᱟᱹᱜ ᱞᱟᱦᱟ ᱵᱚᱱ ᱤᱫᱤ ᱠᱟᱜᱼᱟ, ᱡᱮᱢᱚᱱ ᱦᱮᱸ ᱥᱟᱵ ᱛᱮᱦᱚᱸ ᱟᱞᱚ ᱠᱚ ᱧᱟᱢ ᱢᱟ ᱦᱟᱛᱣᱟ ᱛᱮᱦᱚᱸ
ᱦᱩᱸ ᱦᱩᱸ ᱟᱫᱚ ᱠᱚ ᱞᱟᱹᱭ ᱫᱟᱲᱮᱭᱟᱜ ᱢᱟ ᱡᱮ ᱵᱟᱝ ᱱᱩᱭᱴᱟᱜ ᱦᱟᱲᱟᱢᱵᱟ ᱥᱮ ᱜᱚᱲᱚᱢᱵᱟ ᱫᱚ ᱟᱨ ᱛᱟᱦᱮᱸ ᱠᱟᱱ ᱛᱮ ᱡᱟᱭᱦᱳᱠ ᱩᱱᱟᱹᱜ ᱤᱭᱟᱹ ᱞᱮ ᱧᱟᱢ ᱠᱮᱫᱟ, ᱟᱹᱠᱤᱞ ᱜᱮᱭᱟᱱ ᱥᱮ ᱡᱟᱦᱟᱸ ᱞᱮᱠᱟ ᱜᱮ ᱟᱫᱚ ᱡᱟᱭᱦᱳᱠ ᱜᱤᱫᱽᱨᱟᱹ ᱠᱚᱴᱷᱮᱱ ᱫᱚ ᱟᱵᱚ ᱫᱚ ᱫᱷᱟᱹᱨᱛᱤ ᱨᱮ ᱵᱟᱨ ᱫᱤᱱ ᱞᱟᱹᱜᱤᱫ ᱵᱚᱱ ᱦᱮᱡ ᱟᱠᱟᱱᱟ᱾
ᱦᱮᱸ᱾
ᱵᱟᱨ ᱫᱤᱱ ᱯᱮᱫᱤᱱ ᱜᱮ ᱵᱟᱵᱚᱱ
ᱦᱮᱸ ᱡᱟᱦᱟᱸ ᱠᱚ ᱞᱟᱹᱭ ᱞᱮᱜᱼᱟ, ᱦᱟᱱᱮ ᱢᱤᱫᱴᱮᱱ ᱥᱤᱱᱮᱢᱟ ᱛᱟᱦᱮᱸ ᱠᱟᱱᱟ᱾ ᱥᱚᱞᱢᱟᱱ ᱠᱷᱚᱱᱟᱜ ᱵᱟ ᱵᱟᱨ ᱫᱤᱱ ᱨᱮᱱᱟᱜ ᱡᱤᱭᱚᱱ ᱛᱟᱵᱚᱱ
ᱦᱩᱸ᱾
ᱛᱟᱦᱚᱞᱮ ᱵᱟᱨ ᱫᱤᱱ ᱫᱚ,
ᱜᱚᱢᱠᱮ ᱢᱤᱫᱴᱟᱝ ᱚᱱᱬᱦᱮᱸᱜ ᱞᱤᱧ ᱫᱤᱥᱟᱹ ᱠᱮᱫᱟ ᱩᱸᱜ, ᱠᱟᱞᱤᱪᱚᱨᱚᱱ ᱢᱩᱨᱢᱩᱣᱟᱜ ᱡᱮ, ᱱᱚᱝᱠᱟ ᱛᱟᱦᱮᱸ ᱠᱟᱱᱟ ᱡᱮ ᱱᱟᱦᱟᱜ ᱫᱤᱱ ᱫᱚ ᱥᱮᱫᱟᱭ ᱞᱮᱠᱟ ᱫᱚ ᱟᱞᱚᱵᱚᱱ ᱡᱟᱹᱯᱤᱫ ᱛᱷᱤᱨ ᱟᱞᱚᱵᱚᱱ ᱛᱟᱦᱮᱱ ᱢᱟ ᱟᱵᱚ ᱦᱚᱸ, ᱦᱟᱯᱮᱱ ᱫᱤᱱ ᱠᱷᱚᱱ ᱡᱟᱦᱟᱸ ᱛᱤᱱᱟᱹᱜ ᱦᱩᱠ ᱟᱹᱭᱫᱟᱹᱨ,
ᱦᱮᱸ,